ᱦᱮᱞᱳᱣ᱾
ᱨᱚᱲ ᱟᱸᱡᱚᱢᱚᱜ ᱠᱟᱱᱟ ᱜᱚᱝᱠᱮ?
ᱦᱳᱭ ᱟᱸᱡᱚᱢᱚᱜ ᱠᱟᱱᱟ᱾
ᱟᱪᱪᱷᱟ᱾
ᱛᱟᱦᱚᱞᱮ ᱪᱮᱫ ᱞᱮᱠᱟ ᱢᱮᱱᱟᱢᱟ?
ᱜᱚᱝᱠᱮ ᱵᱷᱟᱜᱮ ᱜᱮ ᱢᱤᱱᱟᱹᱧᱟ ᱜᱚᱝᱠᱮ, ᱟᱨ ᱟᱹᱵᱤᱱ ᱫᱚ?
ᱦᱳᱭ ᱟᱞᱤᱧ ᱦᱚᱸ ᱮᱠᱷᱚᱱ ᱫᱚ ᱱᱟᱯᱟᱭ ᱜᱮ ᱢᱮᱱᱟᱜ ᱞᱤᱧᱟᱹ᱾
ᱟᱪᱪᱷᱟ᱾
ᱚᱲᱟᱜ ᱦᱚᱲ ᱜᱮ ᱪᱮᱫ ᱞᱮᱠᱟ ᱢᱮᱱᱟᱜ ᱠᱚᱣᱟ ᱟᱯᱮ ᱨᱮᱱ?
ᱚᱲᱟᱜ ᱦᱚᱲ ᱦᱚᱸ ᱢᱟᱱᱮ ᱨᱩᱣᱟᱹᱜ ᱠᱟᱱ ᱛᱟᱦᱮᱸᱜ ᱠᱚ ᱦᱚᱸᱜ-ᱚᱭ ᱦᱤᱛᱚᱜ ᱫᱚ ᱵᱷᱟᱜᱮ ᱜᱮ ᱢᱮᱱᱟᱜ ᱠᱚᱣᱟ ᱾
ᱦᱩᱸ ᱾
ᱟᱨ ᱟᱯᱮ ᱨᱮᱱ ᱫᱚ?
ᱦᱩᱸ ᱟᱞᱮ ᱨᱮᱱ ᱦᱚᱸ ᱮᱠᱷᱚᱱ ᱫᱚ ᱱᱟᱯᱟᱭ ᱜᱮ ᱾
ᱟᱪᱪᱷᱟ ᱾
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱩᱸ ᱱᱮᱸᱜ-ᱮ ᱠᱤᱫᱩᱵ ᱵᱟᱲᱟ ᱠᱟᱛᱮᱜ ᱱᱚᱜ-ᱚᱭ ᱫᱩᱲᱩᱵ ᱦᱩᱭ ᱠᱟᱱᱟ ᱾
ᱟᱪᱪᱷᱟ, ᱠᱤᱫᱩᱵ ᱢᱟᱱᱟᱝ ᱫᱚ ᱪᱮᱫ ᱯᱮ ᱞᱟᱹᱭ ᱜᱮᱭᱟ ᱛᱟ ᱟᱯᱮ ᱥᱮᱱ ᱫᱚ?
ᱠᱤᱫᱩᱵ ᱢᱮᱱᱛᱮᱫᱚ ᱱᱚᱝᱠᱟ ᱮ ᱡᱟᱦᱟᱸ ᱧᱤᱫᱟᱹ ᱡᱚᱢᱟᱜ ᱾
ᱦᱮᱸ ᱾
ᱦᱩᱸ ᱚᱱᱟ ᱟᱨ ᱵᱟᱹᱥ ᱤᱭᱟᱹᱢ ᱡᱟᱦᱟᱸ ᱵᱟᱹᱥᱤᱭᱟᱹᱢ ᱠᱟᱛᱷᱟ ᱫᱚ ᱦᱩᱭᱩᱜ ᱠᱟᱱᱟ ᱛᱤᱠᱤᱱ ᱵᱮᱲᱟ ᱡᱟᱦᱟᱸ ᱵᱚᱱ ᱡᱚᱢ ᱮᱜᱼᱟ ᱦᱩᱸ, ᱚᱱᱟ ᱫᱚ ᱵᱟᱹᱥ ᱤᱭᱟᱹᱢ ᱢᱮᱱᱫᱚ ᱵᱟᱹᱥᱤᱭᱟᱹᱢ ᱢᱮᱱᱛᱮ ᱱᱚᱝᱠᱟᱱᱟᱜ ᱠᱟᱛᱷᱟ ᱵᱩᱡᱷᱟᱹᱜᱼᱟ ᱡᱟᱦᱟᱸ ᱫᱚ ᱫᱚᱥᱴᱟ, ᱮᱜᱟᱨᱚᱴᱟ ᱥᱮᱫ ᱡᱟᱦᱟᱸ ᱵᱚᱱ ᱡᱚᱢᱟ
ᱟᱪᱪᱷᱟ, ᱚᱸᱻ᱾
ᱟᱨ ᱱᱤᱛᱚᱜ ᱫᱚ ᱠᱮᱫᱩᱵ ᱾
ᱟᱪᱪᱷᱟ ᱾
ᱟᱯᱮ ᱥᱮᱫ ᱫᱚ ᱛᱟᱦᱚᱞᱮ ᱚᱱᱟ ᱠᱚᱫᱚ ᱵᱟᱝᱠᱚ ᱵᱮᱣᱦᱟᱨ ᱜᱮᱭᱟ?
ᱵᱟᱦ ᱵᱟᱠᱚ ᱵᱮᱵᱚᱦᱟᱨ ᱜᱮᱭᱟ ᱜᱚᱝᱠᱮ ᱾
ᱛᱟᱦᱚᱞᱮ ᱪᱮᱫ ᱯᱮ ᱞᱟᱹᱭᱟ ᱱᱤᱛᱳᱜ?
ᱟᱫᱚ ᱡᱮ ᱦᱚᱸᱜ-ᱚᱭ ᱧᱤᱫᱟᱹ ᱵᱮᱲᱟ ᱫᱟᱠᱟ ᱡᱚᱢ ᱦᱳᱭᱳᱜ-ᱟ ᱚᱱᱟ ᱜᱮᱞᱮ ᱞᱟᱹᱭᱟ ᱾
ᱟᱪᱪᱷᱟ ᱟᱪᱪᱷᱟ ᱠᱟᱹᱴᱤᱡ ᱦᱟᱯᱲᱟᱢ ᱠᱚ ᱠᱟᱹᱴᱤᱡ ᱠᱷᱚᱵᱚᱨ ᱦᱟᱛᱟᱣ ᱵᱮᱱ ᱥᱮ ᱦᱟᱯᱲᱟᱢ ᱠᱚᱴᱷᱮᱱ, ᱮᱸ ᱡᱮ ᱠᱤᱫᱩᱵ ᱢᱮᱱᱛᱮ ᱫᱚ ᱪᱮᱫ ᱵᱚᱱ ᱢᱮᱛᱟᱜᱼᱟ?
ᱚ ᱦᱳᱭ ᱦᱳᱭ ᱾
ᱦᱩᱸ᱾ ᱡᱟᱦᱟᱸᱱᱟᱜ ᱫᱚ ᱟᱞᱚᱵᱮᱱ ᱢᱚᱱᱮᱭᱟ ᱦᱮᱸ ᱡᱟᱦᱟᱸᱱᱟᱜ ᱫᱚ ᱟᱞᱚᱵᱮᱱ ᱢᱚᱱᱮᱭᱟ ᱦᱚᱸᱜ-ᱚᱭ ᱟᱹᱞᱤᱧ ᱢᱤᱫᱴᱮᱡ ᱨᱤᱠᱩᱭᱮᱥᱴ ᱠᱮᱫ ᱵᱮᱱᱟᱞᱤᱧ ᱪᱮᱫᱟᱜ ᱥᱮ ᱢᱟᱱᱮ ᱮᱠᱷᱚᱱᱱᱳ ᱯᱚᱨᱡᱚᱱᱛᱚ ᱟᱹᱞᱤᱧ ᱦᱟᱱᱮ ᱱᱤᱛ ᱫᱷᱟᱹᱵᱤᱡ ᱛᱮ ᱟᱹᱞᱤᱧ ᱮᱠᱷᱚᱱ ᱚ ᱟᱹᱣᱨᱤ ᱞᱤᱧ ᱟᱸᱡᱚᱢᱟ ᱡᱮ ᱠᱤᱫᱩᱵ ᱢᱮᱱᱛᱮ ᱟᱨᱠᱤ ᱮᱸ ᱚᱠᱟᱨᱮ ᱵᱟᱝ ᱠᱚ ᱵᱮᱣᱦᱟᱨᱟ, ᱦᱩᱸ ᱱᱚᱝᱠᱟ ᱫᱚ ᱟᱹᱣᱨᱤ ᱞᱤᱧ ᱟᱸᱡᱚᱢᱟ ᱾ ᱦᱩᱸ, ᱛᱚᱵᱮ ᱟᱹᱞᱤᱧ ᱵᱟᱰᱟᱭᱟᱞᱤᱧ ᱡᱚᱛᱚ ᱦᱚᱲ ᱜᱮ ᱦᱮᱸ ᱡᱟᱦᱟᱸ ᱛᱤᱱᱟᱹᱜ ᱟᱵᱚ ᱥᱟᱱᱛᱟᱲ ᱡᱟᱹᱛᱤ ᱨᱮ ᱡᱟᱦᱟᱸ ᱛᱤᱱᱟᱹᱜ ᱢᱟᱹᱱᱢᱤ ᱢᱮᱱᱟᱜ ᱠᱚᱣᱟ ᱡᱚᱛᱚ ᱦᱚᱲᱜᱮ ᱱᱚᱣᱟ ᱠᱤᱫᱩᱵ ᱢᱮᱱᱛᱮᱫᱚ ᱵᱚᱱ ᱵᱟᱰᱟᱭᱟᱵᱚᱱ ᱾ ᱟᱫᱚ ᱦᱳᱭ ᱫᱟᱲᱮᱭᱟᱜᱼᱟ ᱟᱵᱮᱱ ᱦᱚᱭᱛᱳ ᱟᱵᱮᱱᱟᱜ ᱞᱩᱛᱩᱨ ᱨᱮ ᱵᱟᱝ ᱛᱟᱨᱠᱳ ᱠᱟᱱᱟ᱾
ᱦᱩᱸ ᱦᱩᱸ᱾
ᱦᱩᱸ ᱟᱨ ᱚᱱᱟᱛᱮ ᱵᱤᱥᱮᱥ ᱠᱚᱨᱮ ᱫᱚ ᱢᱮᱛᱟᱜ ᱵᱮᱱ, ᱢᱮᱛᱟᱜ ᱵᱮᱱᱟ ᱞᱤᱧ ᱚᱱᱟ ᱠᱟᱛᱷᱟ ᱫᱚ ᱠᱟᱹᱴᱤᱡ ᱦᱟᱯᱲᱟᱢ ᱠᱚ ᱥᱮᱜ ᱨᱮ ᱠᱟᱹᱴᱤᱡ ᱠᱷᱚᱵᱚᱨ ᱦᱟᱛᱟᱣ ᱵᱤᱱ ᱥᱮ ᱩᱝᱠᱩ ᱵᱟᱲᱟᱭᱟᱠᱚ ᱥᱮ ᱵᱟᱝ?
ᱦᱩᱸ᱾ ᱚᱱᱟᱛᱮ ᱡᱮ ᱠᱷᱚᱵᱚᱨ ᱞᱤᱧ ᱞᱟ. ᱭ ᱠᱟᱜ-ᱟ ᱠᱩᱞᱤ ᱫᱚᱨᱠᱟᱨ ᱟᱠᱟᱱ ᱜᱮᱭᱟ ᱦᱮᱸ ᱥᱮ᱾
ᱦᱩᱸ ᱦᱩᱸ, ᱟᱨ ᱟᱵᱚ ᱥᱟᱶᱛᱟ ᱨᱮᱱᱟᱜ ᱡᱩᱫᱤ ᱦᱮᱸ ᱵᱟᱝ ᱵᱟᱰᱟᱭ ᱛᱟᱸᱦᱮᱱ ᱟ ᱛᱟᱦᱞᱮ ᱠᱟᱹᱴᱤᱡ ᱟᱱᱟᱴ ᱱᱤᱛᱚᱜ ᱢᱮᱱᱟᱜ ᱟᱠᱟᱫᱟ ᱦᱩᱸ, ᱟᱹᱰᱤ ᱜᱟᱴ ᱴᱚᱬᱮ ᱦᱩᱭᱩᱜ-ᱟ, ᱪᱮᱫᱟᱜ ᱥᱮ ᱟᱵᱚ ᱥᱟᱶᱛᱟ ᱵᱟᱧᱪᱟᱣ ᱞᱟᱹᱜᱤᱫ ᱛᱮᱫᱚ ᱟᱵᱚ ᱜᱮ ᱥᱟᱵ ᱨᱟᱠᱟᱵ ᱞᱟᱜᱟᱣᱵᱚᱱᱟ᱾
ᱦᱩᱸ ᱦᱩᱸ᱾
ᱛᱟᱞᱦᱮ ᱤᱛᱟᱹ ᱠᱚᱯᱮ ᱜᱤᱰᱤ ᱠᱮᱜ-ᱟ?
ᱦᱩᱸ, ᱤᱛᱟᱹ ᱠᱚᱫᱚ ᱜᱤᱰᱤ ᱵᱟᱲᱟ ᱠᱟᱛᱮᱜ ᱜᱮ ᱦᱚᱸᱜ-ᱚᱭ ᱮᱸᱻ ᱨᱚᱦᱚᱭᱚᱜ ᱠᱚ ᱟᱲᱟᱢᱵᱚ ᱦᱩᱭᱩᱜ ᱠᱟᱱᱟ ᱟᱥᱛᱮ ᱟᱥᱛᱮ ᱛᱮ᱾
ᱟᱪᱪᱷᱟ᱾
ᱥᱮᱨᱢᱟ ᱡᱟᱹᱲᱤ ᱠᱮᱜ-ᱟᱭ ᱛᱚ, ᱟᱫᱚ ᱚᱱᱟ ᱥᱚᱢᱚᱭ ᱫᱚ ᱠᱚᱭᱮᱠ ᱠᱚᱭᱮᱠ ᱦᱚᱲ ᱫᱚᱠᱚ ᱨᱚᱦᱚᱭ ᱠᱮᱜ-ᱟ ᱠᱚ ᱟᱨ ᱠᱚᱭᱮᱠ ᱟᱹᱣᱨᱤ ᱫᱟᱜᱟᱭ ᱦᱟᱸᱜ ᱵᱟᱨ ᱯᱮ ᱫᱤᱱ ᱜᱟᱱ᱾ ᱜᱚᱨᱚᱢ ᱜᱮ ᱵᱩᱡᱷᱟᱹᱜ ᱠᱟᱱᱟ ᱛᱤᱥᱮ ᱫᱟᱜᱟ ᱦᱟᱸᱜ ᱮᱸᱰᱮᱠᱷᱟᱱ ᱨᱚᱦᱚᱭ ᱠᱚ ᱟᱨᱟᱢᱵᱚᱭᱟ᱾ ᱟᱹᱰᱤ ᱡᱳᱨ ᱜᱮ ᱢᱚᱱᱮ ᱦᱳᱭᱳᱜ ᱠᱟᱱᱟ᱾
ᱦᱩᱸ᱾
ᱛᱟᱞᱦᱮ ᱟᱯᱮ ᱥᱮᱱ ᱫᱚ ᱜᱚᱝᱠᱮ?
ᱩᱸ ᱟᱞᱮᱥᱮᱫ ᱫᱚ ᱦᱚᱜᱚᱭ ᱮᱦᱚᱵ ᱦᱩᱭ ᱠᱟᱱᱟ ᱩᱸ ᱚᱱᱟ ᱮᱸᱜ ᱤᱛᱟᱹ ᱜᱤᱰᱤ ᱦᱩᱭᱩᱜ ᱠᱟᱱᱟ ᱨᱚᱦᱚᱭ ᱫᱚ ᱟᱹᱣᱨᱤ ᱮᱦᱚᱵ ᱦᱩᱭᱩᱜ-ᱟ᱾
ᱦᱮᱸ᱾
ᱟᱫᱚ ᱦᱚᱸᱜ-ᱚᱭ ᱫᱟᱜ ᱡᱟᱹᱲᱤ ᱵᱟᱝᱛᱮ ᱵᱟᱝᱞᱮ ᱨᱚᱦᱚᱭ ᱫᱟᱲᱮ ᱠᱟᱣᱫᱟ᱾ ᱮᱸ ᱤᱴᱟᱹ ᱜᱤᱰᱤ ᱦᱚᱸ ᱵᱤᱞᱚᱢ ᱠᱟᱱᱟ᱾
ᱦᱮᱸ᱾
ᱵᱟᱝᱠᱷᱟᱱ ᱡᱩᱫᱤ ᱫᱟᱜ ᱡᱟᱹᱲᱤ ᱴᱷᱤᱠ ᱥᱟᱹᱦᱤᱡ ᱦᱩᱭ ᱠᱚᱜ-ᱟ ᱮᱸᱰᱮᱠᱷᱟᱱ ᱫᱚ ᱱᱤᱛ ᱛᱮᱫᱚ ᱨᱚᱦᱚᱭ ᱮᱦᱚᱵ ᱦᱩᱭ ᱠᱚᱜ-ᱟ᱾
ᱟᱪᱪᱷᱟ᱾
ᱚᱱᱟ ᱱᱤᱛᱳᱜ ᱫᱚ ᱦᱮᱸᱜ-ᱮ ᱤᱛᱟᱹ ᱜᱤᱰᱤ ᱮᱦᱚᱵᱚᱜ ᱠᱟᱱᱟ, ᱦᱮᱸ᱾
ᱦᱩᱸ, ᱱᱤᱛᱳᱜ ᱵᱟᱝ?
ᱦᱩᱸ᱾
ᱛᱟᱞᱦᱮ ᱛᱤᱥ ᱠᱚᱛᱮ ᱯᱮ ᱨᱚᱦᱚᱭᱟ ᱛᱟᱞᱦᱮ?
ᱨᱚᱦᱚᱭ ᱦᱩᱭᱩᱜ-ᱟ ᱱᱚᱣᱟ ᱛᱟᱭᱚᱢ᱾
ᱦᱮᱸ, ᱱᱤᱭᱟᱹ ᱛᱟᱭᱱᱚᱢ ᱵᱟᱝ?
ᱦᱮᱸ ᱟᱫᱚ ᱤᱛᱟᱹ ᱵᱟᱝ ᱦᱟᱨᱟ ᱞᱮᱱᱠᱷᱟᱱ ᱛᱚ ᱨᱚᱦᱚᱭ ᱛᱚ ᱵᱟᱝ ᱜᱟᱱᱚᱜ-ᱟ!
ᱦᱩᱸ ᱦᱩᱸ᱾ ᱟᱨ ᱚᱱᱟ ᱵᱟᱫᱮ ᱡᱟᱸᱦᱟᱱᱟᱜ ᱯᱮ ᱮᱢ ᱵᱟᱲᱟ ᱠᱟᱜᱼᱟ ᱥᱮ ᱪᱮᱫ ᱥᱚᱵᱽᱡᱤ ᱴᱚᱵᱡᱤ ᱠᱚ?
ᱦᱮᱸ ᱥᱚᱵᱽᱡᱤ ᱠᱚᱢᱟ ᱨᱚᱦᱚᱭ ᱢᱮ ᱱᱟᱜ ᱜᱮᱭᱟ᱾ ᱟᱫᱚ ᱡᱚᱛᱚ ᱫᱚ ᱵᱟᱝ ᱱᱚᱜ-ᱚᱭ ᱡᱟᱦᱟᱸ ᱯᱚᱴᱚᱞ ᱠᱩᱸᱫᱽᱨᱤ ᱱᱚᱜ-ᱚᱱᱟ ᱠᱚᱜᱮ ᱢᱮᱱᱟᱜ ᱟᱠᱟᱫᱟ᱾ ᱟᱨ ᱱᱤᱱᱫᱟᱹ ᱦᱚᱸᱜ-ᱚᱭ ᱵᱷᱮᱱᱰᱤ ᱯᱩᱭ ᱦᱚᱸᱜ-ᱚᱱᱟ ᱫᱚ ᱦᱚᱸᱜ-ᱱᱰᱮ ᱢᱤᱫᱴᱮᱡ ᱢᱮᱱᱟᱜ ᱟᱠᱟᱫᱟ᱾
ᱟᱪᱪᱷᱟ᱾
ᱟᱯᱮ ᱥᱮᱫ ᱫᱚ ᱪᱮᱜ ᱩᱛᱩ ᱠᱚᱯᱮ ᱪᱟᱥ ᱜᱮᱭᱟ?
ᱩᱛᱩ ᱵᱚᱞᱛᱮ ᱟᱞᱮ ᱥᱮᱱ ᱫᱚ ᱟᱹᱞᱩ ᱛᱟᱯᱚᱨᱮ ᱦᱩᱭᱩᱜ ᱛᱟᱢᱟ ᱵᱮᱸᱜᱟᱲ, ᱵᱚᱨᱵᱚᱴᱤ ᱟᱨ ᱚᱱᱛᱮ ᱠᱚᱱᱰᱷᱟ ᱛᱟᱨᱯᱚᱨᱮ ᱟᱨᱚ ᱡᱚᱸᱱᱰᱨᱟ ᱢᱮᱱᱟᱜᱼᱟ ᱦᱮᱸᱥᱮ ᱟᱨ ᱵᱟᱫᱟᱢ ᱠᱚᱠᱚ ᱮᱢ ᱜᱮᱭᱟ ᱠᱚ ᱮ ᱱᱮᱛᱟᱨ ᱦᱚᱸᱠᱚ ᱮᱢ ᱜᱮᱭᱟ ᱛᱚ ᱞᱟᱹᱭ ᱟᱠᱚ ᱾ ᱫᱚ ᱟᱹᱞᱤᱧ ᱫᱚ ᱵᱟᱹᱞᱤᱧ ᱵᱟᱲᱟᱭᱟ ᱦᱮᱸᱥᱮ ᱾ ᱟᱫᱚ ᱠᱚ ᱮᱢ ᱮᱢ ᱮᱢ ᱦᱩᱭᱩᱜ ᱞᱟᱹᱜᱤᱫ ᱟ ᱵᱟ ᱠᱚᱱᱰᱷᱟ ᱠᱚ ᱛᱮᱦᱮᱱ ᱨᱮ ᱮᱢ ᱠᱮᱫᱟ ᱾ ᱦᱚᱞᱟ ᱡᱟᱝᱞᱮ ᱨᱚᱦᱚᱭ ᱟᱠᱮᱡ
ᱟᱪᱪᱷᱟ ᱾ ᱛᱚ ᱠᱚᱸᱱᱰᱷᱟ ᱦᱚᱸᱯᱮ ᱪᱟᱥ ᱜᱮᱭᱟ?
ᱦᱮᱸ ᱪᱟᱥ ᱜᱤᱭᱟᱞᱮ ᱾
ᱵᱷᱟᱜᱤ ᱜᱮ ᱾
ᱛᱟᱦᱞᱮ ᱜᱚᱝᱠᱮ ᱟᱯᱮᱥᱮᱱ ᱢᱟᱱᱮ ᱦᱳᱲᱳ ᱨᱚᱦᱚᱭ ᱠᱚ ᱦᱩᱭᱩᱜ ᱜᱮᱭᱟ ᱨᱮᱴ ᱠᱚ ᱛᱤᱱᱟᱹᱜ ᱠᱟᱛᱮ ᱠᱚ ᱮᱢᱟ ᱠᱚᱣᱟ?
ᱟᱲᱟᱭ ᱥᱚ ᱾
ᱮ ᱥᱮ ᱵᱟᱝ ᱟᱨ ᱨᱮᱴ ᱠᱚᱦᱚᱸ ᱵᱟᱝ ᱵᱟᱲᱛᱤ ᱠᱟᱱ ᱛᱮ?
ᱵᱟᱝ ᱵᱟ᱾ ᱱᱤᱝᱠᱟᱹ ᱦᱮᱸ ᱯᱩᱨᱟᱹ ᱴᱟ ᱜᱮ ᱞᱮᱵᱟᱨᱟᱜ ᱵᱮᱛᱚᱱ ᱫᱚ ᱦᱟᱸᱜ ᱟᱲᱦᱟᱭ ᱥᱚ ᱜᱮ ᱢᱮᱱᱟᱜ-ᱟ᱾
ᱟᱪᱪᱷᱟ᱾
ᱫᱤᱭᱮ ᱛᱟᱞᱮᱼᱼ ᱟᱨ ᱟᱯᱮ ᱛᱟᱞᱮ ᱮᱸ ᱦᱳᱲᱳ ᱠᱚᱫᱚ ᱪᱮᱫ ᱦᱳᱲᱳ ᱠᱚᱯᱮ ᱨᱚᱦᱚᱭ ᱜᱮᱭᱟ?
ᱟᱞᱮ ᱟᱞᱮ ᱫᱚ ᱦᱩᱭᱩᱜ ᱠᱟᱱᱟ᱾ ᱢᱮᱨᱤᱜᱳᱞᱰ ᱢᱮᱨᱤᱜᱳᱞᱰ ᱞᱮᱠᱟ‌ ᱚᱱᱠᱟ ᱜᱮ ᱢᱤᱫᱴᱟᱝ ᱦᱚᱲᱚ ᱧᱩᱛᱩᱢ ᱢᱮᱱᱟᱜ-ᱟ᱾ ᱛᱟᱯᱚᱨᱮ ᱢᱮᱱᱟᱜ-ᱟ ᱥᱚᱨᱱᱚ ᱢᱮᱨᱤ ᱜᱳᱞᱰ ᱢᱮᱫᱛᱮᱜ ᱧᱩᱛᱩᱢ ᱢᱮᱱᱟᱜ-ᱟ ᱥᱮ?
ᱟᱪᱪᱷᱟ ᱢᱮᱨᱤ ᱜᱳᱞᱰ᱾
ᱦᱮᱸ᱾
ᱟᱻ ᱚᱱᱟ ᱫᱚ ᱦᱟᱸᱜ ᱵᱟᱲᱟᱭ ᱵᱟᱹᱱᱩᱜ-ᱟ᱾
ᱮᱸ ᱛᱟᱨᱯᱚᱨᱮ ᱥᱚᱨᱱᱚ ᱛᱟᱨᱯᱚᱨᱮ ᱟᱨᱚ ᱢᱮᱱᱟᱜ-ᱟ ᱵᱟᱠᱥᱟ ᱵᱩᱠ᱾
ᱛᱟᱯᱚᱨᱮ ᱦᱟᱡᱟᱨ ᱫᱚᱥ᱾
ᱩᱸᱻ᱾
ᱛᱟᱨᱯᱚᱨᱮ ᱪᱮᱜ ᱠᱚ ᱞᱟᱹᱭᱟ ᱠᱚᱼᱼ ᱦᱤᱲᱤ ᱟᱹᱞᱤᱧ ᱜᱚᱝᱠᱮ ᱧᱩᱛᱩᱢ ᱠᱚ᱾
ᱟᱪᱪᱷᱟ ᱟᱪᱪᱷᱟ᱾
ᱫᱚ ᱩᱭᱦᱟᱹᱨ ᱵᱟᱹᱱᱩᱜ-ᱟ᱾
ᱮᱸᱻ᱾
ᱛᱟᱦᱟᱞᱮ ᱟᱯᱮ ᱥᱮᱱ ᱫᱚ ᱪᱮᱫ ᱠᱚᱠᱚ ᱦᱳᱲᱳ ᱨᱮᱱᱟᱜ ᱧᱩᱛᱩᱢ ᱠᱚ?
ᱩᱢᱸ ᱟᱞᱮ ᱥᱮᱜ ᱫᱚ ᱱᱚᱛᱼᱼ ᱛᱮ ᱦᱚᱸᱭ ᱡᱟᱦᱟᱸ ᱢᱤᱱᱤᱠᱮᱴ ᱚᱱᱛᱩᱼᱼ ᱦᱮᱸ ᱛᱟᱨᱯᱚᱨᱮ ᱮᱸ ᱥᱚᱨᱱᱚ ᱦᱮᱸ ᱵᱟᱨ ᱞᱮᱠᱟ ᱱᱟᱜ ᱵᱟᱨᱼᱼ ᱯᱮ ᱞᱮᱠᱟ ᱱᱟᱜ ᱢᱮᱱᱟᱜ ᱠᱟᱫᱟ ᱛᱟᱨᱯᱚᱨᱮᱜᱼᱼ ᱫᱟᱱᱟᱨ ᱜᱩᱲᱤ ᱛᱟᱨᱯᱚᱨᱮ ᱵᱚᱝᱜᱚ ᱵᱚᱱᱫᱷᱩ ᱵᱩᱞᱮᱴ ᱚᱱᱟ ᱠᱚ ᱢᱮᱱᱟᱜ ᱠᱟᱫᱟ᱾
ᱚᱻ᱾
ᱟᱨᱚ ᱱᱚᱣᱟ ᱵᱟᱫᱮ ᱮᱴ ᱠᱟᱛᱮᱜ ᱟᱨᱦᱚ ᱠᱚ ᱪᱟᱥ ᱜᱮᱭᱟ᱾
ᱦᱩᱸ᱾ ᱟᱹᱰᱤ ᱜᱟᱱ ᱢᱮᱱᱟᱜ-ᱟ ᱧᱩᱛᱩᱢ ᱠᱚ ᱦᱮᱸ ᱥᱮ᱾
ᱦᱮᱸ᱾
ᱢᱟᱱᱮ ᱚᱠᱚᱭ ᱡᱮ ᱟᱵᱤᱥᱠᱟᱨᱮᱜ-ᱟᱭ ᱩᱱᱟᱹᱜ ᱦᱚᱲᱳ᱾ ᱢᱟᱱᱮ ᱵᱩᱡᱽ ᱵᱟᱝ ᱵᱩᱪᱩᱜ ᱠᱟᱱᱟ ᱚᱠᱟ ᱠᱷᱚᱱ ᱦᱤᱡᱩᱜ ᱠᱟᱱᱟ ᱩᱱᱟᱹᱜ ᱟᱨᱚ ᱦᱚᱲᱳ᱾
ᱢᱚᱱᱦᱟ ᱜᱮ ᱛᱚ᱾
ᱢᱟᱱᱮ ᱢᱤᱫᱴᱮᱱ ᱡᱟᱦᱟᱸ ᱠᱷᱚᱱ ᱫᱟᱱᱟ ᱧᱟᱢ ᱟᱠᱟᱱᱟ ᱚᱱᱟ ᱫᱟᱱᱟ ᱠᱷᱚᱱ ᱜᱮ ᱮᱢᱚᱱ ᱫᱟᱨᱮ ᱠᱚ ᱦᱩᱭᱩᱜ ᱠᱟᱱᱟ ᱚᱸᱰᱮ ᱠᱷᱚᱱ ᱜᱮ ᱮᱢᱚᱱ ᱡᱟᱝ ᱠᱚ ᱦᱤᱡᱩᱜ ᱠᱟᱱᱟ ᱥᱮ ᱵᱟᱝ ᱵᱩᱪᱩᱜ ᱠᱟᱱᱟ᱾
ᱩᱸ ᱦᱳ ᱟᱨ ᱦᱚᱸ ᱟᱨᱦᱚᱸ ᱟᱨ ᱦᱩᱲᱩ ᱦᱚᱸ ᱚᱱᱠᱟ ᱱᱟᱜ ᱵᱷᱮᱜᱟᱨ ᱵᱷᱮᱜᱟᱨ ᱜᱮᱭᱟ ᱡᱷᱚᱛᱚ ᱜᱮ᱾
ᱦᱮᱸ᱾
ᱦᱩᱸ᱾ ᱫᱤᱭᱮ ᱛᱟᱦᱟᱞᱮ ᱟᱪᱪᱷᱟ ᱟᱯᱮ ᱫᱚ ᱠᱚᱱᱰᱷᱟ ᱯᱮ ᱪᱟᱥᱟ ᱮᱸᱼᱼ ᱮᱸ ᱪᱮᱜ ᱞᱮᱠᱟ ᱠᱚᱱᱰᱷᱟ ᱪᱟᱥ ᱨᱮ ᱪᱮᱜ ᱞᱮᱠᱟ ᱞᱟᱵᱽ ᱠᱚ ᱢᱮᱱᱟᱜ ᱟᱠᱟᱫᱟ?
ᱦᱮᱸ ᱠᱚᱱᱰᱷᱟ ᱪᱟᱥ ᱨᱮ ᱞᱟ ᱞᱟᱵᱷ ᱫᱚ ᱢᱮᱱᱟᱜ ᱜᱮᱭᱟ ᱛᱚ᱾
ᱦᱩᱸ᱾
ᱟᱫᱚ ᱦᱟᱸᱜ ᱤᱧ ᱫᱚ ᱟᱠᱷᱨᱤᱧ ᱫᱚ ᱵᱟᱹᱧ ᱪᱟᱞᱟᱣ ᱠᱟᱱᱟ ᱥᱮᱱᱚᱜ ᱜᱮᱭᱟ ᱠᱚᱛᱚ ᱚᱱᱮ ᱚᱲᱟᱜ ᱦᱚᱲ ᱠᱚ᱾ ᱟᱫᱚ ᱤᱧ ᱫᱚ ᱞᱟᱦᱟ ᱛᱮ ᱦᱳᱥᱴᱮᱞ ᱠᱚᱨᱤᱧ ᱛᱟᱦᱮᱸ ᱵᱟᱲᱟ ᱠᱚᱜ-ᱟ ᱛᱚ᱾
ᱦᱮᱸ᱾
ᱟᱫᱚ ᱩᱱᱟᱹᱜ ᱫᱚ ᱵᱟᱹᱧ ᱵᱟᱲᱟᱭ ᱛᱟᱦᱮᱱᱟ᱾
ᱚᱸ᱾ ᱟᱫᱚ ᱱᱤᱝᱠᱟᱹ ᱟᱯᱮ ᱮᱸ ᱟᱯᱮᱥᱮᱱᱟᱜ ᱦᱟᱥᱟ ᱛᱟᱦᱞᱮ ᱪᱮᱞᱮᱠᱟ ᱱᱤᱝᱠᱟᱹ ᱵᱟᱹᱞᱤ ᱦᱟᱥᱟ ᱥᱮ ᱮᱴᱷᱭᱟᱹᱬ ᱦᱟᱥᱟ ᱥᱮ ᱱᱤᱝᱠᱟᱹ ᱯᱩᱸᱬ ᱦᱟᱥᱟ ᱪᱮ ᱮᱸ ᱢᱟᱱᱮ ᱪᱮᱫ ᱞᱮᱠᱟᱱ ᱦᱟᱥᱟᱨᱮ ᱚᱱᱟ ᱠᱚ ᱵᱟᱹᱲᱛᱤ ᱪᱟᱥ ᱦᱩᱭᱩᱜ ᱜᱮᱭᱟ?
ᱚᱱᱟ ᱫᱚ ᱵᱮᱥᱤ ᱮᱸ ᱵᱟᱞᱤ ᱢᱮᱥᱟ ᱢᱟᱴᱭᱟᱹᱲ ᱟᱵᱟᱨ ᱟᱨᱟᱜ ᱦᱟᱥᱟ ᱨᱮ ᱦᱩᱭᱩᱜ ᱜᱮᱭᱟ ᱦᱮᱸ ᱥᱮ᱾
ᱦᱮᱸ ᱟᱫᱟ ᱟᱯᱮᱥᱮᱫ ᱢᱟᱱᱮ ᱚᱠᱟ ᱚᱠᱟ ᱞᱮᱠᱟᱱᱟᱜ ᱪᱟᱥ ᱤᱭᱟᱹᱭ ᱜᱮᱭᱟ ᱢᱟᱱᱮ ᱚᱠᱟ ᱞᱮᱠᱟᱱᱟᱜ ᱦᱟᱥᱟᱨᱮ ᱟᱯᱮ ᱵᱮᱥᱤᱯᱮ ᱪᱟᱥ ᱜᱮᱭᱟ ᱚᱱᱟ ᱠᱚᱸᱦᱰᱷᱟ᱾
ᱦᱚᱸᱭ ᱛᱚ ᱢᱟᱴᱤᱭᱟᱹᱬ ᱢᱟᱥᱮ ᱠᱚᱡ ᱦᱟᱞᱠᱟ ᱵᱟᱞᱤ ᱛᱟᱦᱮᱱᱟ ᱚᱱᱠᱟᱱᱟᱜ᱾
ᱩᱸ᱾
ᱫᱟᱜ ᱫᱟᱭ ᱛᱚ ᱟᱫᱚ ᱫᱟᱹᱠᱷᱤ ᱮᱱᱮ ᱮᱱᱠᱟ ᱦᱩᱭᱩᱜ ᱟᱥᱮ ᱵᱟᱝ᱾ ᱧᱮᱞ ᱛᱚ ᱵᱟᱝ ᱦᱩᱭ ᱠᱟᱱᱟ ᱴᱨᱟᱭ ᱠᱟᱛᱮᱜ᱾
ᱦᱮᱸ᱾
ᱟᱫᱚ ᱱᱩᱝᱠᱟᱱ ᱫᱟᱜ ᱫᱟᱜ ᱠᱷᱟᱹᱛᱤᱨ ᱟᱫᱚ ᱚᱱᱟ ᱥᱟᱠᱟᱢ ᱛᱮᱞᱮ ᱯᱚᱴᱚᱢ ᱠᱟᱣᱫᱟ ᱪᱮᱛᱟᱱ ᱨᱮ ᱫᱚ᱾‍‍‍‍
ᱪᱮᱫ ᱪᱮᱱᱫ?
ᱥᱟᱠᱟᱢ ᱛᱮᱞᱮ ᱯᱚᱴᱚᱢ ᱠᱟᱣᱫᱟ᱾
ᱚᱸ᱾
ᱡᱟᱛᱮ ᱫᱟᱜ ᱩᱱᱟᱹᱜ ᱧᱟᱢ ᱠᱟᱛᱮ ᱵᱟᱝ ᱡᱚᱵᱠᱟᱜ ᱢᱟᱭ ᱦᱮᱸᱥᱮ, ᱚᱱᱟ ᱫᱟᱜ ᱛᱮᱦᱚᱸ ᱮᱠᱫᱚᱢ ᱪᱟᱵᱟ ᱜᱚᱫ ᱠᱟ-ᱟᱭ ᱮᱢᱱᱤᱛᱚᱜ ᱮᱸ ᱦᱟᱥᱟᱴᱚᱜ ᱚᱫᱟ ᱛᱟᱦᱮᱸᱱᱟ᱾
ᱟᱫᱚᱭ ᱱᱤᱛ ᱛᱮᱫᱚ ᱱᱚᱝᱠᱟ ᱞᱮ ᱯᱚᱴᱚᱢ ᱠᱟᱫᱟᱞᱮ᱾ ᱫᱟᱜ ᱢᱟ ᱵᱟᱭ ᱫᱟᱜ ᱠᱟᱫᱟ ᱜᱚᱨᱚᱢ ᱫᱚ ᱫᱚᱢᱮᱜᱮ ᱫᱚᱦᱚ ᱞᱮ ᱫᱚᱦᱚ ᱞᱮᱫᱟᱭ ᱛᱚ᱾
ᱚᱱᱟ ᱜᱮᱛᱮ ᱡᱚ ᱛᱚᱠᱷᱚᱱᱮ ᱡᱟᱞᱟᱣ ᱟᱠᱟᱜᱼᱟ ᱱᱤᱝᱠᱟᱹ ᱫᱟᱜ ᱵᱟᱭ ᱫᱟᱜ ᱮᱜᱼᱟ ᱛᱟᱦᱚᱞᱮ
ᱠᱚ ᱛᱚᱞᱟ ᱠᱚ ᱦᱟᱨᱟᱜ ᱠᱟᱱᱟ᱾
ᱚᱠᱛᱚ ᱨᱮ ᱵᱟᱝ ᱵᱤᱞᱚᱢ ᱜᱚᱫᱚᱜ ᱠᱟᱱ
ᱦᱳᱭ ᱢᱟᱱᱮ ᱟᱥᱟᱲ ᱵᱚᱸᱜᱟ ᱜᱮ ᱵᱟᱝ ᱵᱩᱡᱷᱟᱹᱜ ᱠᱟᱱᱟ ᱦᱮᱸ ᱥᱮ᱾
ᱦᱮᱸ ᱟᱥᱟᱲ ᱵᱚᱸᱜᱟ ᱞᱮᱠᱟ ᱜᱮ ᱵᱟᱝ ᱵᱩᱡᱷᱟᱹᱜ ᱠᱟᱱᱟ ᱦᱮᱸ ᱵᱟᱝ ᱠᱷᱟᱱ ᱫᱚ ᱟᱥᱟᱲ ᱵᱚᱸᱜᱟ ᱢᱟᱱᱮ ᱫᱟᱜ, ᱡᱟᱹᱯᱩᱫ, ᱛᱮ ᱡᱟ ᱫᱟᱜ ᱮ ᱫᱟᱜ ᱜᱮᱭᱟ
ᱦᱮᱸ᱾
ᱟᱦᱟᱨ ᱨᱮ ᱠᱷᱚᱨᱟ ᱥᱚᱢᱚᱭ ᱢᱟ ᱡᱟᱦᱟᱸ ᱦᱟᱱᱮ ᱧᱩ ᱥᱚᱢᱚᱭ ᱫᱚᱢᱮ ᱟᱨᱚ ᱫᱟᱜᱟᱭ ᱦᱳᱲᱳ ᱜᱩᱦᱤᱡ ᱡᱚᱠᱷᱚᱱ
ᱦᱮᱸ᱾ ᱛᱟᱦᱞᱮ ᱟᱯᱮ ᱥᱮᱫ ᱠᱚ ᱦᱮᱸ ᱵᱟᱦᱟ ᱥᱚᱦᱚᱨᱟᱭ ᱮᱸ ᱢᱟᱱᱟᱣ ᱜᱮᱭᱟ ᱯᱮ ᱥᱮ ᱵᱟᱝ?
ᱦᱮᱸ ᱢᱟᱱᱟᱣ ᱜᱮᱭᱟ ᱞᱮ ᱜᱚᱝᱠᱮ᱾
ᱦᱩᱸ᱾
ᱨᱟᱦᱟᱴᱟ ᱠᱟᱱ ᱛᱟᱹᱞᱤᱧᱟ᱾ ᱨᱟᱦᱟ ᱠᱚ ᱜᱩᱸᱜᱩᱫᱚᱜ ᱠᱟᱱ ᱛᱟᱹᱞᱤᱧᱟᱺ
ᱟᱪᱪᱷᱟ ᱟᱪᱪᱷᱟ᱾ ᱛᱟᱦᱞᱮ ᱪᱮᱫ ᱠᱚᱯᱮ ᱯᱚᱨᱚᱵᱚᱜ ᱜᱮᱭᱟ ᱟᱯᱮ?
ᱟᱞᱮ ᱢᱟᱜᱽ ᱥᱤᱢ ᱛᱟᱨᱯᱚᱨᱮ ᱦᱩᱭᱩᱜ ᱠᱟᱱ ᱛᱚᱢᱟ ᱵᱟᱦᱟ᱾ ᱟᱨ ᱢᱟᱜ ᱢᱚᱬᱮ ᱛᱟᱯᱚᱨᱮ ᱟᱨᱦᱚᱸ ᱚᱱᱚᱛᱮ ᱢᱮᱱᱟᱜ ᱜᱮᱭᱟ ᱟᱥᱟᱲᱤᱭᱟᱹᱠᱚ ᱦᱮᱸᱥᱮ᱾
ᱩᱸ᱾
ᱦᱟᱱᱮ ᱥᱚ ᱥᱚᱦᱨᱟᱭ ᱡᱚᱠᱷᱚᱱ ᱦᱟᱱᱮ ᱦᱚᱪᱚ ᱠᱚᱫᱚ ᱠᱚ ᱰᱟᱝᱨᱤ ᱪᱮᱫ ᱠᱚ ᱞᱟᱹᱭᱟ? ᱚᱱᱟ ᱵᱮᱱ ᱵᱟᱰᱟᱭ ᱜᱮᱭᱟ?
ᱦᱩᱸ?
ᱚᱱᱟ ᱥᱚᱦᱚᱨᱟᱭ ᱡᱚᱠᱷᱚᱱ ᱰᱟᱝᱨᱤ ᱚᱱᱟ ᱾ ᱚᱱᱟ ᱠᱚᱭᱤᱡ ᱰᱟᱝᱨᱤ ᱜᱮ
ᱵᱟᱝ᱾ ᱵᱟᱝ ᱚᱱᱟ ᱫᱚ ᱵᱟᱲᱟᱭ ᱵᱟᱹᱱᱩᱜ ᱟᱠᱟᱫᱟ᱾ ᱦᱮᱸ ᱟᱫᱚ ᱱᱚᱣᱟ ᱵᱟᱲᱟᱭ ᱦᱮᱱᱟᱜ-ᱟ ᱡᱮ ᱠᱷᱩᱱᱴᱟᱹᱣ ᱠᱚᱣᱟ ᱠᱚ᱾ ᱟᱨ ᱠᱷᱩᱱᱴᱟᱹᱣ ᱨᱮ ᱦᱩᱸ ᱡᱟᱦᱟᱸᱭ ᱡᱟᱦᱟᱸᱭ ᱟᱨᱠᱤ ᱛᱚᱞᱮᱭᱟᱭ ᱦᱮᱸ ᱢᱮᱱ ᱡᱟᱦᱟᱸᱭ ᱦᱮᱸ ᱡᱟᱦᱟᱸ ᱮ ᱰᱟᱝᱨᱤ ᱥᱮ ᱢᱮ ᱦᱮᱸ ᱱᱤᱝᱠᱟᱹ ᱡᱟᱦᱟᱸᱭ ᱜᱮ ᱟᱨᱠᱤ ᱛᱚᱞᱮ ᱠᱟᱱᱟᱭ ᱛᱚ ᱩᱱᱤ ᱡᱩᱚᱫᱤ ᱵᱟᱭ ᱨᱚᱜᱟᱭ ᱮᱸᱰᱮ ᱠᱷᱟᱱ ᱫᱚ ᱦᱟᱺᱰᱤ ᱴᱩᱠᱩᱡ ᱞᱟᱜᱟᱣᱮᱭᱟ᱾ ᱤᱱᱟᱹᱛᱮᱫ ᱵᱟᱰᱟᱭ ᱢᱮᱱᱟᱜᱼᱟ᱾
ᱟᱪᱪᱷᱟ ᱟᱨ ᱚᱠᱚᱭᱤᱡ ᱫᱚ ᱨᱚᱜᱟ ᱩᱱᱤ ᱫᱚ ᱥᱤᱨᱯᱷᱟᱹ ᱠᱚ ᱮᱢᱟᱣᱟᱭᱟ ᱵᱟᱝ?
ᱦᱮᱸ ᱥᱤᱨᱯᱟᱹ ᱠᱚ ᱮᱢᱟᱭᱟ ᱡᱟᱦᱟᱸᱭᱤᱡ ᱵᱷᱟᱜᱮ ᱨᱚᱜ ᱮᱫᱟᱭ᱾
ᱛᱟᱦᱞᱮ ᱡᱟᱦᱟᱸ ᱠᱷᱩᱱᱴᱤ ᱢᱮᱱᱟᱜᱼᱟ ᱛᱟᱞᱦᱮ ᱡᱟᱦᱟᱸ ᱨᱮ ᱠᱷᱩᱱᱴᱤ ᱢᱮᱱᱟᱜᱼᱟ, ᱡᱟᱦᱟᱸ ᱰᱟᱝᱨᱤ ᱠᱚ ᱛᱚᱞ ᱠᱚᱫᱚ᱾ ᱛᱟᱦᱞᱮ ᱚᱱᱟ ᱪᱮᱛᱟᱱ ᱨᱮᱫᱚ ᱪᱮᱜ ᱠᱚᱯᱮ ᱫᱚᱦᱚ ᱵᱟᱲᱟᱭ ᱜᱮᱭᱟ?
ᱪᱮᱫ?
ᱢᱟᱱᱮ ᱠᱷᱩᱱᱴᱤ ᱛᱟᱦᱮᱱᱟ ᱥᱮ, ᱰᱟᱝᱨᱤ ᱛᱚᱞ ᱞᱟᱹᱜᱤᱫ ᱢᱟᱱᱮ ᱚᱱᱟ ᱪᱮᱛᱟᱱ ᱨᱮ ᱪᱮᱫ ᱯᱮ ᱫᱚᱦᱚᱭ ᱜᱮᱭᱟ, ᱚᱱᱟ ᱠᱷᱩᱱᱴᱤ ᱨᱮ?
ᱟᱫᱚ ᱦᱟᱸᱜ ᱚᱱᱠᱟ ᱞᱮᱠᱟ ᱫᱚ ᱫᱚᱦᱚ ᱵᱟᱝ ᱦᱩᱭᱩᱜᱼᱟ, ᱱᱚᱰᱮ ᱡᱟᱦᱟᱸ ᱤᱭᱟᱹ ᱢᱮᱱᱟᱜ ᱠᱟᱫᱟ᱾ ᱩᱸ ᱰᱟᱹᱝᱨᱤ ᱫᱚᱦᱚ ᱞᱟᱹᱜᱤᱫ ᱛᱮ ᱡᱟᱦᱟᱸ ᱜᱚᱲᱟ ᱠᱚ?
ᱵᱟᱸ ᱵᱟᱸ ᱜᱳᱲᱟ ᱫᱚ ᱵᱟᱸ ᱞᱤᱧ ᱞᱟᱹᱭᱮᱫ᱾